ᱡᱚᱦᱟᱨ ᱜᱮ ᱜᱚᱢᱠᱮ ᱾
ᱦᱮᱸ ᱡᱚᱦᱟᱨ ᱡᱚᱦᱟᱨ᱾ ᱞᱟᱹᱭ ᱵᱤᱱ ᱪᱮᱫ ᱞᱮᱠᱟ ᱢᱮᱱᱟᱜ ᱵᱤᱱᱟ?
ᱟᱪᱷᱟ ᱱᱤᱛᱚᱜ ᱫᱚ ᱟᱹᱞᱤᱧ ᱫᱚ ᱱᱟᱯᱟᱭ ᱜᱮ ᱦᱮᱱᱟᱜ ᱟᱠᱟᱫ ᱞᱤᱧᱟᱹ᱾ ᱟᱵᱮᱱ ᱜᱮ ᱚᱠᱟᱞᱮᱠᱟ ᱦᱮᱱᱟᱜ ᱵᱮᱱᱟ ᱟᱨ ᱚᱲᱟᱜ ᱦᱚᱲᱠᱚ ᱚᱠᱟᱞᱮᱠᱟ ᱢᱮᱱᱟᱜ ᱠᱚᱣᱟ?
ᱟᱹᱞᱤᱧ ᱫᱚ ᱵᱮᱥᱜᱮ ᱢᱮᱱᱟᱜ ᱞᱤᱧᱟᱹ ᱚᱲᱟᱜ ᱦᱚᱲ ᱠᱚᱦᱚᱸ ᱵᱮᱥ ᱵᱟᱲᱟ ᱜᱮ᱾ ᱠᱟᱹᱢᱤ ᱠᱚ ᱥᱮᱱᱚᱜ ᱠᱟᱱᱟ ᱠᱚ ᱵᱟᱹᱫ ᱵᱟᱹᱭᱦᱤᱟᱹᱲ ᱨᱮᱱᱟᱜ ᱠᱟᱹᱢᱤ ᱪᱟᱹᱞᱩ ᱟᱠᱟᱱᱟ ᱥᱮ᱾ ᱨᱚᱦᱚᱭ ᱪᱟᱹᱞᱩ ᱟᱠᱟᱱᱟ ᱨᱚᱦᱚᱭ ᱠᱚᱜᱮ ᱠᱚ ᱥᱮᱱ ᱵᱟᱲᱟᱜ ᱠᱟᱱᱟ᱾
ᱟᱪᱪᱷᱟ ᱟᱯᱮ ᱥᱮᱱ ᱫᱚ ᱛᱟᱦᱚᱞᱮ ᱠᱟᱹᱢᱤ ᱠᱚᱫᱚ ᱠᱚ ᱮᱛᱚᱦᱚᱵ ᱟᱠᱟᱫᱟ ᱵᱟᱝ ᱥᱮ ᱵᱟᱹᱭ ᱵᱟᱹᱭᱦᱟᱹᱲ ᱨᱮᱭᱟᱜ ᱠᱟᱹᱢᱤ ᱠᱚᱫᱚ᱾
ᱦᱮᱸ ᱦᱮᱸ ᱮᱛᱚᱵ ᱟᱠᱟᱫᱟ ᱠᱚ᱾ ᱦᱩᱸ ᱪᱟᱞᱟᱜ ᱠᱟᱱᱟ ᱠᱚ ᱰᱮᱞᱤ ᱥᱮᱛᱟᱜ ᱠᱚ ᱪᱟᱞᱟᱜ ᱠᱟᱱᱟ ᱦᱤᱡᱩᱜ ᱛᱮᱠᱚ ᱫᱮᱨᱤᱜ ᱠᱟᱱᱟ᱾ ᱛᱟᱨᱟᱥᱤᱧ ᱟᱭᱩᱵᱜ ᱠᱟᱱᱟ ᱠᱚ ᱟᱹᱵᱤᱱ ᱥᱮᱱᱟᱜ ᱫᱚ ᱪᱮᱫ ᱠᱷᱚᱵᱚᱨ? ᱟᱵᱤᱱ ᱥᱮᱫ ᱫᱚ ᱪᱮᱫ ᱠᱟᱢᱤ ᱠᱚ ᱮᱛᱦᱚᱵ ᱠᱮ ᱥᱮ ᱵᱟᱝ? ᱦᱮᱞᱳ ᱟᱸᱡᱚᱢ ᱧᱟᱢᱚᱜ ᱠᱟᱱᱟ᱾ ᱦᱮᱞᱳ ᱤᱧᱟᱹᱜ ᱠᱚᱞ ᱤᱧᱟᱹᱜ ᱨᱚᱯᱚᱲ ᱟᱸᱡᱚᱢ ᱧᱟᱢᱜ ᱠᱟᱱᱟ᱾